ᱟᱸᱨᱚᱲ,
ᱨᱚᱲ ᱵᱮᱱ ᱚᱸᱡᱚᱢ
ᱦᱮᱸ ᱚᱱᱠᱟ ᱜᱮ ᱛᱟᱦᱮᱱ ᱢᱮ ᱟᱡᱚᱢᱚᱜ-ᱟ ᱨᱚᱲ ᱡᱚᱦᱟᱨ ᱜᱮ᱾ ᱞᱟᱹᱭᱫᱟᱹᱧ ᱡᱚᱦᱟᱨ ᱜᱮ᱾ ᱨᱚᱲ ᱟᱡᱚᱢᱚᱜ ᱠᱟᱱᱟ᱾
ᱦᱮᱸ ᱨᱚᱲ ᱟᱸᱡᱚᱢᱚᱜ ᱠᱟᱱ ᱟᱢ ᱤᱧᱟᱹᱜ ᱨᱚᱲ ᱦᱮᱞᱳ,
ᱦᱮᱸ ᱨᱚᱲ ᱟᱡᱚᱢᱚᱜ ᱠᱟᱱᱟ ᱞᱟ. ᱭ ᱫᱤᱧ ᱡᱚᱦᱟᱨ ᱜᱮ᱾ ᱪᱮᱫ ᱠᱚ ᱪᱮᱫ ᱮᱢ ᱪᱤᱠᱟᱹᱭᱮᱫᱟ? ᱤᱧ ᱱᱚᱜ-ᱚᱭ ᱪᱷᱟᱛ ᱪᱮᱛᱟᱱ ᱤᱧ ᱫᱩᱲᱩᱵ ᱟᱠᱟᱱᱟ ᱱᱤᱭᱟᱹ ᱜᱷᱟᱹᱲᱤ ᱫᱚ ᱥᱤᱛᱩᱝ ᱠᱟᱱᱟ ᱟᱹᱰᱤ ᱡᱳᱨ ᱟᱨ᱾
ᱚ ᱟᱨ ᱛᱟᱦᱞᱮ ᱡᱟᱦᱟ ᱴᱷᱮᱡ ᱮᱢ ᱫᱩᱲᱩᱵ ᱠᱟᱱᱟ ᱚᱸᱰᱮ ᱵᱟᱝ ᱥᱤᱛᱩᱝ ᱠᱟᱱᱟ?
ᱥᱤᱛᱩᱝ ᱛᱚ ᱥᱤᱛᱩᱝ ᱠᱟᱱᱟ ᱟᱫᱚ ᱞᱟᱹᱭ ᱟᱠᱚ ᱛᱚ ᱡᱮ ᱦᱳᱭ ᱡᱮᱰᱮᱨᱚᱜ, ᱱᱟᱞᱮ ᱛᱮ ᱫᱚᱢᱮ ᱨᱟᱵᱟᱝ ᱨᱟᱵᱟᱝ ᱠᱟᱱᱟ ᱛᱚ᱾
ᱚᱻ,
ᱤᱱᱟᱹᱛᱮ᱾ ᱟᱫᱚ ᱚᱱᱟ ᱫᱚ ᱥᱟᱭᱞᱮᱱᱴ ᱠᱟᱜ ᱢᱮ ᱵᱟᱝ ᱠᱷᱟᱱ ᱰᱳᱱ ᱰᱤᱥᱴᱟᱵᱽ ᱨᱮ ᱫᱚᱦᱚ ᱠᱟᱜ ᱢᱮ ᱵᱷᱟᱹᱜᱮᱜᱼᱟ᱾ ᱵᱩᱡᱷᱟᱹᱜ ᱮᱱᱟ? ᱦᱮᱸᱥᱮ ᱵᱟᱝᱠᱷᱟᱱ ᱫᱚᱦᱚ ᱠᱟᱛᱟ ᱠᱚᱢᱮ᱾ ᱵᱩᱡᱷᱟᱹᱣ ᱠᱮᱫᱟᱢ ᱦᱮᱸ᱾ ᱵᱩᱡᱷᱟᱹᱣ ᱠᱮᱫᱟᱢ? ᱞᱮᱛᱮᱢ ᱵᱟᱠᱷᱟᱱ ᱦᱟᱱᱟ ᱡᱟᱦᱟᱸ ᱤᱭᱟᱹ ᱢᱮᱱᱟᱜ-ᱟ ᱥᱮ ᱩᱲᱟᱹ ᱡᱟᱦᱟᱡᱽ ᱚᱱᱟ ᱟᱬᱜᱚ ᱠᱟᱜ ᱢᱮ᱾ ᱢᱩᱪᱟᱹᱜ ᱱᱟ? ᱩᱲᱟᱹ ᱡᱟᱦᱟᱸᱡᱽ ᱟᱬᱜᱚ ᱠᱟᱜ ᱢᱮ ᱛᱟᱦᱮᱸ ᱞᱮ ᱠᱷᱟᱱ ᱜᱮ ᱴᱷᱤᱠ ᱜᱮ ᱛᱟᱦᱮᱱᱟ ᱵᱟᱝ ᱾ ᱦᱮᱸ ᱵᱟᱝ?
ᱦᱮᱸ ᱤᱧ ᱫᱩᱧ ᱟᱸᱡᱚᱢᱫᱟ ᱟᱢ ᱵᱟᱢ ᱟᱸᱡᱚᱢᱫᱟ?
ᱵᱟᱹᱧ ᱟᱸᱡᱚᱢᱮᱫ ᱛᱟᱦᱮᱸᱜ, ᱟᱫᱚᱧ ᱞᱟᱹᱭ ᱫᱟ ᱚᱠᱟᱭ ᱱᱟᱭ ᱱᱩᱭ ᱠᱩᱲᱤ ᱜᱤᱫᱽᱨᱟᱹ ᱫᱚ, ᱛᱟᱦᱚᱞᱮ ᱪᱮᱫ ᱠᱚ ᱪᱤᱠᱟᱹᱭ ᱫᱟ ᱱᱤᱭᱟᱹ ᱜᱷᱟᱲᱤ ᱫᱚ
ᱪᱮᱜ ᱦᱚᱸ ᱵᱟᱝ, ᱦᱚᱜᱼᱚᱭ ᱤᱧ ᱫᱩᱲᱩᱵ ᱟᱠᱟᱱᱟ᱾ ᱟᱨ ᱡᱚᱢ ᱵᱟᱲᱟ ᱦᱚᱭᱱᱟ? ᱡᱚᱢ ᱵᱟᱲᱟ ᱦ-ᱭᱱᱟ?
ᱡᱚᱢ ᱡᱚᱢ ᱵᱟᱲᱟ ᱫᱚ ᱱᱤᱛᱚᱜ ᱵᱟᱝ ᱞᱮ ᱡᱚᱢᱟ᱾ ᱟᱞᱮ ᱦᱟᱸᱜ ᱚᱱᱠᱟ ᱮᱜᱟᱨᱚ ᱛᱚ ᱥᱟᱲᱮ ᱫᱚᱥ ᱵᱟᱡᱮ ᱥᱮᱫ ᱞᱮ ᱡᱚᱢᱟ᱾ ᱩᱱᱟᱹᱜ ᱛᱟᱲᱟ ᱛᱟᱲᱤ ᱫᱚ, ᱵᱟᱝᱞᱮ ᱡᱚᱢᱼᱟ, ᱟᱯᱮ ᱫᱚ?
ᱡᱷᱚᱛᱚ ᱦᱚᱲ ᱯᱮ, ᱡᱷᱚᱛᱚ ᱦᱚᱲ ᱠᱚ ᱵᱮᱥ ᱜᱮᱭᱟ?
ᱱᱤᱭᱟᱹ ᱜᱷᱟᱹᱲᱤ ᱫᱚᱞᱮ ᱵᱮᱥ ᱵᱟᱲᱟ ᱜᱮᱭᱟ ᱟᱯᱮ ᱠᱚᱜᱮ
ᱤᱧ ᱜᱮ ᱠᱟᱹᱴᱤᱡ ᱤᱧ, ᱨᱩᱣᱟᱹᱜ ᱠᱟᱱᱟ᱾
ᱟᱪᱪᱷᱟ᱾ ᱚᱸ, ᱨᱩᱣᱟᱹᱜ ᱠᱟᱱᱟᱢ ᱪᱤᱠᱟᱹᱭ ᱮᱱᱛᱮᱢ ᱨᱩᱣᱟᱹ ᱜᱚᱫᱚᱜ ᱠᱟᱱ ᱫᱚᱢ?
ᱳᱭ ᱚᱱᱮ ᱫᱟᱜ ᱠᱮᱫᱟᱭ ᱛᱚ ᱟᱫᱚ ᱚᱱᱟ ᱴᱷᱟᱱᱰᱟ, ᱚᱱᱟ ᱨᱮᱭᱟᱲ ᱜᱮ ᱞᱟᱜᱟᱣ ᱟᱫᱤᱧᱟ, ᱚᱱᱟ ᱨᱟᱵᱟᱝ ᱜᱮ
ᱩᱦ ᱠᱟᱹᱴᱤᱡ ᱜᱤᱫᱽᱨᱟᱹ ᱞᱮᱠᱟ ᱟᱢ ᱦᱚᱢ ᱨᱩᱣᱟᱹᱜ ᱠᱟᱱ ᱫᱚ ᱫᱟᱜ, ᱫᱟᱜ ᱡᱚᱨᱚ ᱛᱮᱜᱮᱢ ᱨᱩᱣᱟᱹᱜ ᱠᱟᱱᱟ ᱾
ᱦᱮᱸ
ᱚᱱᱟᱫᱚ ᱠᱟᱹᱴᱤᱡ ᱜᱤᱫᱽᱨᱟᱹ ᱚᱝᱠᱟ ᱠᱚ ᱨᱩᱣᱟᱹᱜᱼᱟ, ᱢᱟᱱᱮ ᱨᱮᱭᱟᱲ ᱫᱟᱜ ᱮ ᱠᱟᱹᱴᱤᱡ ᱪᱟᱞᱟᱝ, ᱦᱟᱱᱮ ᱵᱟᱢ ᱧᱮᱞ ᱠᱟᱜᱼᱟ, ᱠᱟᱹᱴᱤᱡ ᱪᱟᱞᱟᱝ ᱫᱟᱜ ᱞᱮᱠᱷᱟᱱ ᱜᱮ ᱱᱟᱣᱟ ᱫᱟᱜ ᱥᱮ, ᱱᱟᱣᱟ ᱦᱚᱭ ᱦᱚᱭᱞᱚᱝ ᱠᱚ ᱥᱮᱴᱮᱡ ᱞᱮᱠᱷᱟᱱ ᱞᱟᱹᱭ ᱟᱠᱚ ᱮᱸᱜᱽ ᱜᱤᱫᱽᱨᱟᱹ ᱴᱷᱟᱱᱰᱟ ᱞᱟᱜᱟᱣ ᱟᱠᱚᱣᱟ ᱵᱟᱝ, ᱚᱱᱠᱟ ᱞᱟᱜᱟᱣ ᱟᱢ ᱠᱟᱱ ᱫᱚ, ᱟᱢ ᱦᱚ?
ᱱᱚᱸᱰᱮᱧ ᱧᱮᱞ ᱠᱟᱜ ᱠᱚᱣᱟ, ᱱᱚᱸᱰᱮᱧ ᱧᱮᱞ ᱠᱟᱜ ᱠᱚᱣᱟ, ᱩᱝᱠᱩ ᱤᱭᱟᱹ ᱩᱱᱠᱩ ᱫᱤᱠᱩ ᱜᱤᱫᱽᱨᱟᱹ ᱩᱱᱠᱩ ᱢᱟ ᱦᱟᱱᱮ, ᱫᱟᱜ ᱟᱠᱟᱜ ᱥᱮᱠᱚ ᱞᱚᱦᱚᱫ, ᱞᱚᱦᱚᱫᱚᱜᱼᱟ ᱠᱚ᱾ ᱡᱮᱹ ᱵᱟᱨᱮ ᱟᱞᱮᱛᱚ ᱚ, ᱵᱟᱨᱦᱮ ᱠᱚ ᱳᱰᱳᱠᱚᱜᱼᱟ, ᱞᱚᱦᱚᱫ ᱞᱟᱹᱜᱤᱫ᱾
ᱦᱩᱸ,
ᱥᱩᱫᱩ ᱚᱲᱟᱜ ᱨᱮ ᱛᱟᱦᱮᱸ ᱠᱟᱛᱮᱜ ᱜᱮ, ᱥᱩᱫᱷᱩ ᱚᱱᱟ ᱦᱟᱣᱟ ᱛᱮᱜ ᱤᱧ ᱧᱟᱢ ᱠᱮᱫᱟ, ᱚᱱᱟ ᱧᱟᱢ ᱠᱮᱫᱟ, ᱚᱱᱟ ᱛᱮᱜᱮ ᱴᱷᱟᱱᱰᱟ, ᱫᱚᱢᱮ ᱨᱮᱭᱟᱲ ᱞᱟᱜᱟᱣ ᱟᱫᱤᱧᱟ᱾ ᱟᱫᱚ ᱫᱚᱢᱮ, ᱨᱟ ᱵᱟᱝ ᱟᱭ᱾
ᱚ ᱟᱫᱚ ᱚᱱᱠᱟ ᱮᱢᱩᱱᱤᱴᱤ ᱯᱟᱣᱟᱨ ᱠᱚᱢ ᱛᱟᱦᱮᱸ ᱞᱮᱱᱠᱷᱟᱱ, ᱚᱱᱠᱟ ᱢᱤᱫ ᱜᱷᱟᱹᱲᱤ ᱛᱮ ᱨᱩᱣᱟᱹ ᱨᱟᱵᱟᱝ ᱫᱚ, ᱦᱳᱭᱳᱜ ᱜᱮᱭᱟ᱾ ᱟᱫᱚ ᱚᱱᱟ ᱥᱟᱦᱟᱣ ᱫᱟᱲᱮ ᱵᱟᱝ ᱛᱟᱦᱮᱸ ᱞᱮᱱᱠᱷᱟᱱ ᱥᱮ ᱨᱩᱣᱟᱹ ᱫᱚᱢᱮ ᱧᱟᱧᱟᱢᱼᱟ ᱦᱮᱸ ᱥᱮ ᱾
ᱦᱩᱸ, ᱾
ᱦᱮᱸ ᱵᱟᱝ
ᱟᱨ ᱛᱟᱦᱚᱞᱮ ᱪᱮᱫ ᱦᱮᱸ, ᱪᱮᱫ ᱠᱚᱢ ᱪᱮᱠᱟ ᱵᱟᱲᱟᱭ ᱫᱟ, ᱛᱤᱦᱤᱧ ᱜᱟᱯᱟ ᱫᱚ ᱪᱮᱫ ᱠᱚᱢ ᱪᱮᱠᱟ ᱵᱟᱲᱟᱭ ᱫᱟ?
ᱱᱤᱭᱟᱹ ᱜᱷᱟᱹᱲᱤ ᱫᱚ, ᱟᱻ᱾ ᱚᱯᱷᱤᱥ ᱠᱚᱦᱚ ᱪᱷᱩᱴᱤ ᱢᱮᱱᱟᱜ ᱠᱟᱫᱟ, ᱦᱤᱛᱳᱜ ᱫᱚ ᱵᱟᱝ ᱪᱟᱞᱟᱣ ᱜᱟᱱᱚᱜ ᱠᱟᱱᱟ᱾ ᱚᱯᱷᱤᱥ ᱪᱷᱩᱴᱤ ᱢᱮᱱᱟᱜ ᱠᱷᱟᱱ ᱟᱫᱚ ᱚᱲᱟᱜ ᱨᱮᱜᱮ ᱮᱠᱷᱚᱱ ᱫᱚ ᱱᱤᱭᱟᱹ ᱜᱷᱟᱹᱲᱤᱡ ᱫᱚ ᱚᱲᱟᱜ ᱨᱮᱜᱮ᱾ ᱤᱥᱯᱟᱥ, ᱪᱟᱣ ᱵᱟᱝ ᱜᱟᱱᱚᱜ ᱪᱷᱩᱴᱤ ᱢᱮᱱᱟᱜᱼᱟ ᱛᱚ᱾
ᱚ, ᱟᱪᱪᱷᱟ, ᱟᱨ ᱛᱟᱦᱚᱞᱮ ᱞᱟᱹᱭ ᱠᱮᱫᱟᱢ ᱡᱚᱢ ᱵᱟᱲᱟ ᱫᱚ, ᱵᱟᱝ ᱦᱳᱭᱳᱜᱼᱟ ᱱᱤᱛᱚᱜ ᱫᱚ? ᱛᱤᱨᱮᱠᱚ ᱮᱢ ᱫᱚ, ᱛᱤᱨᱮ ᱠᱷᱚᱡ ᱠᱚ ᱮᱢᱟ ᱯᱮᱭᱟ, ᱮᱢ ᱫᱚ ᱛᱤᱨᱮ ᱠᱷᱚᱡ ᱠᱚ ᱮᱢᱟ ᱯᱮᱭᱟ?
ᱮᱢᱟ ᱞᱮᱭᱟ ᱠᱚ ᱚᱝᱠᱟ, ᱫᱚᱥ ᱵᱟᱡᱮ ᱥᱟᱲᱮ ᱫᱚᱥ ᱵᱟᱡᱮ᱾ ᱦᱮᱸᱥᱮ, ᱟᱫᱚ ᱟᱢ ᱡᱟᱦᱟᱸ ᱛᱤ ᱨᱮᱜᱮᱢ ᱡᱚᱢᱟ᱾
ᱚ, ᱚ᱾
ᱚᱠᱛᱚ ᱨᱮᱫᱚ ᱟᱠᱚ ᱫᱚᱠᱚ ᱮᱢᱟ ᱢᱟ, ᱟᱫᱚ ᱡᱚᱢ ᱟᱢ ᱡᱟᱦᱟ ᱛᱤᱱ ᱨᱮ ᱵᱟᱝ?
ᱦᱚᱭ ᱦᱚᱭ ᱟᱨ ᱚᱱᱛᱮ ᱛᱟᱦᱚᱞᱮ ᱦᱚᱞᱟ ᱢᱟᱫᱷᱮᱨ ᱨᱮ ᱪᱮᱫ ᱞᱮᱠᱟᱭ ᱫᱟᱜ ᱵᱟᱲᱟ ᱠᱮᱫᱟ?
ᱫᱟᱜ ᱠᱟᱛᱷᱟ ᱟᱞᱚᱢ ᱞᱟᱹᱭᱟ, ᱟᱹᱰᱤ ᱡᱳᱨᱮ ᱫᱟᱜ ᱠᱟᱫᱟ ᱫᱟᱜ ᱫᱟᱜ ᱛᱮ ᱦᱚᱸᱜ-ᱚᱭ ᱢᱟᱱᱮ ᱜᱟᱹᱱᱴᱷᱩᱲ ᱯᱚᱨᱡᱚᱱᱛᱚ ᱦᱟᱸᱜ ᱫᱟᱜ ᱛᱤᱸᱜᱩ ᱠᱟᱱᱟ ᱟᱞᱮ ᱱᱚᱱᱛᱮ᱾ ᱟᱪᱪᱷᱟ ᱟᱫᱚ ᱚᱱᱟ ᱢᱚᱴᱚᱨ ᱥᱟᱭᱠᱮᱞ ᱠᱚᱛᱮ ᱚᱯᱷᱤᱥ ᱪᱟᱞᱟᱣ ᱟᱹᱰᱤ ᱠᱚᱥᱴᱚ ᱦᱩᱭᱩᱜ-ᱟ᱾ ᱮᱱᱛᱮ ᱨᱮᱦᱚᱸ ᱟᱫᱚ ᱨᱮᱹᱱ ᱠᱳᱴ ᱦᱚᱨᱚᱜ ᱦᱩᱭᱩᱜ-ᱟ ᱛᱚ, ᱨᱮᱹᱱ ᱠᱳᱴ ᱦᱚᱨᱚᱜ ᱠᱮᱫ ᱜᱮᱢ ᱟᱨ ᱯᱟᱱᱜᱟᱸᱰᱳᱭᱤᱱᱤᱠᱟᱹᱧ ᱤᱭᱟᱹ ᱨᱮ ᱚᱱᱟ ᱢᱚᱴᱚᱨ ᱥᱟᱭᱠᱮᱞ ᱪᱮᱛᱟᱱ ᱨᱮ᱾ ᱟᱨᱤᱧ ᱪᱟᱹᱨᱩ ᱤᱫᱤ ᱠᱮᱜ ᱜᱮ, ᱦᱩᱸ ᱩᱯᱟᱹᱭ ᱛᱚ, ᱱᱚᱜ-ᱚᱭ ᱡᱮ ᱫᱟᱜ ᱟᱠᱟᱫᱟᱭ ᱥᱮ ᱟᱫᱚ ᱚᱱᱮ ᱠᱟᱴᱟ ᱠᱚ ᱟᱬᱜᱚ ᱜᱮ ᱵᱟᱝ ᱜᱟᱱᱚᱜ-ᱟ᱾ ᱤᱭᱟᱹ ᱨᱮ ᱦᱟᱥᱟ ᱠᱚᱨᱮ ᱚᱛ ᱠᱚᱨᱮ᱾ ᱚᱝᱠᱟ ᱫᱟᱜ ᱟᱠᱟᱫᱟ, ᱟᱫᱚ ᱚᱲᱟᱜ ᱫᱚ ᱠᱟᱹᱴᱤᱡ ᱪᱮᱛᱟᱱ ᱧᱚᱜ ᱨᱮ ᱢᱮᱱᱟᱜ ᱛᱮ ᱩᱱᱟᱹᱜ ᱫᱟᱜ ᱫᱚ ᱵᱟᱭ ᱵᱚᱞᱚᱱᱟ᱾
ᱵᱚᱛᱚᱨ ᱜᱮ ᱟᱹᱭᱠᱟᱹᱜ ᱠᱟᱱᱟ ᱚᱱᱠᱟ ᱫᱟᱜᱽ ᱢᱟᱭ᱾ ᱟᱨ ᱮᱴᱟᱜ ᱥᱮᱫ ᱫᱚ ᱞᱟᱹᱭᱮᱜ-ᱟ ᱠᱚ ᱵᱟᱭ ᱫᱟᱜ ᱮᱫᱟ ᱟᱯᱮ ᱚᱱᱛᱮ ᱫᱟᱜ ᱞᱮᱜ-ᱟᱭ?
ᱦᱮᱸ ᱫᱟᱜ ᱫᱚ ᱫᱟᱜ ᱞᱮᱜ-ᱟᱭ᱾ ᱵᱚᱱᱫᱚ ᱟᱠᱟᱫᱟᱭ ᱠᱚᱢ ᱧᱚᱜ ᱜᱮ ᱫᱟᱜ ᱢᱟᱱᱮ ᱛᱤᱦᱤᱧ ᱦᱟᱨᱤᱡ᱾ ᱛᱮᱦᱟᱸᱜ ᱨᱤᱢᱤᱞ ᱨᱤᱢᱤᱞ ᱧᱮᱞᱚᱜ ᱠᱟᱱᱟ ᱠᱟᱹᱴᱤᱡ ᱟᱫᱚ ᱵᱟᱹᱧ ᱵᱟᱲᱟᱭᱟ ᱤᱧᱜᱮ ᱥᱮ ᱚᱝᱠᱟᱧ ᱵᱩᱡᱽᱫᱟ, ᱦᱚᱞᱟ ᱢᱟᱱᱫᱷᱮᱨ ᱫᱚ ᱵᱟᱹᱧ ᱵᱩᱡᱽ ᱫᱟᱲᱮᱭᱟᱜ ᱠᱟᱱ ᱛᱟᱸᱦᱮᱱᱟ᱾ ᱡᱮᱸ ᱵᱟᱝᱼᱼ ᱦᱚᱞᱟ ᱢᱟᱫᱷᱮᱨ ᱫᱚ ᱥᱟᱨᱟᱫᱤᱱ ᱩᱭᱩ ᱠᱟᱛᱮᱜ ᱫᱤᱱ ᱛᱟᱵ ᱟᱠᱟᱱ ᱛᱤᱧᱟᱹ ᱛᱤᱦᱤᱧ ᱫᱚ, ᱠᱟᱹᱡ ᱢᱟᱱᱮ ᱠᱟᱹᱴᱤᱡ ᱜᱚᱨᱚᱢ ᱜᱚᱨᱚᱢ ᱩᱫᱽᱜᱟᱹᱨ ᱛᱮᱦᱚᱸ ᱩᱫᱽᱜᱟᱹᱨ ᱠᱟᱱᱟ᱾
ᱦᱩᱸ ᱦᱩᱸ᱾
ᱚᱱᱛᱮ ᱛᱟᱦᱚᱞᱮ ᱦᱚᱞᱟ ᱧᱤᱫᱟᱹ ᱩᱫᱽᱜᱟᱹᱨ ᱠᱟᱱ ᱛᱟᱦᱮᱸᱫ ᱥᱮ ᱵᱟᱝ?
ᱩᱫᱽᱜᱟᱹᱨ ᱫᱚ ᱟᱫᱚᱧ ᱧᱟᱹᱭ ᱟᱢ ᱠᱟᱱ ᱫᱚ ᱚᱱᱠᱟ ᱯᱮ ᱫᱤᱱ ᱫᱷᱚᱨᱮ ᱫᱟᱜ ᱟᱠᱟᱫᱟᱭ ᱛᱦᱮᱧ ᱯᱩᱱ ᱫᱤᱱ ᱦᱩᱭ ᱮᱱᱟ, ᱛᱮᱦᱮᱧ ᱫᱚ ᱠᱟᱹᱴᱤᱡ ᱥᱤᱛᱩᱝ ᱧᱚᱜ ᱠᱟᱫᱟᱭ ᱦᱮᱸᱥᱮ ᱟᱫᱚ ᱩᱱᱠᱩᱼᱼ ᱦᱟᱹᱠᱩ ᱥᱟᱵ ᱦᱚᱞᱮ ᱪᱟᱞᱟᱣ ᱞᱮᱱᱟ ᱦᱚᱞᱟ ᱚᱱᱠᱟ ᱦᱚᱞᱟ ᱟᱹᱭᱩᱵ ᱵᱮᱲᱟ ᱥᱮᱫᱛᱮ ᱦᱟᱹᱠᱩ ᱥᱟᱵ ᱞᱮ ᱪᱟᱞᱟᱣ ᱞᱮᱱᱟ ᱢᱟᱨᱟᱝ ᱢᱟᱨᱟᱝ ᱮᱸᱼᱼ ᱵᱟᱨᱭᱟ ᱢᱟᱝᱜᱨᱤ ᱥᱟᱵ ᱦᱩᱭ ᱮᱱᱟ᱾ ᱟᱨ ᱥᱳᱞ ᱦᱟᱹᱠᱩ ᱚᱱᱠᱟ ᱯᱚᱱᱮᱨᱚ ᱴᱤ ᱥᱟᱵ ᱦᱩᱭ ᱟᱠᱟᱱᱟ, ᱟᱨ ᱩᱱᱠᱩ ᱵᱟᱹᱫᱽ ᱠᱚᱨᱮ ᱩᱱᱠᱩ ᱠᱟᱛᱞᱟ ᱦᱟᱠᱳ ᱠᱚᱠᱚ ᱧᱟᱢ ᱵᱟᱲᱟᱭᱮᱱᱟ᱾ ᱯᱩᱠᱷᱨᱤ ᱠᱚ ᱢᱮᱱᱟᱜ ᱛᱟᱞᱮ ᱱᱚᱱᱚᱛ ᱫᱚ ᱟᱫᱚ ᱯᱩᱠᱷᱨᱤ ᱠᱷᱚᱱᱟᱜ ᱠᱚ ᱩᱰᱩᱠ ᱟᱠᱟᱱᱟ ᱢᱤᱫ ᱡᱷᱚᱲᱟᱞᱮᱼᱼ ᱥᱟᱵ ᱟᱠᱟᱫ ᱠᱚᱣᱟ ᱠᱟᱛᱞᱟ ᱦᱟᱠ᱾
ᱟᱪᱪᱷᱟ᱾ ᱟᱨ, ᱛᱟᱦᱚᱞᱮ ᱫᱚᱢᱮ ᱯᱮ ᱩᱛᱩ ᱠᱮᱫ ᱠᱚᱣᱟ ᱛᱚ?
ᱦᱮᱸ ᱟᱫᱚ ᱩᱛᱩᱛ ᱵᱟᱫ ᱛᱚ ᱩᱛᱩ ᱫᱚᱞᱮ ᱩᱛᱩ ᱠᱮᱫ ᱠᱚᱜᱮ ᱟᱫᱚ ᱚᱫᱷᱮᱠ ᱫᱚ ᱦᱟᱸᱜ ᱤᱭᱟᱹ ᱥᱩᱨ ᱨᱮᱜᱮ ᱵᱟᱡᱟᱨ ᱢᱮᱱᱟᱜᱼ ᱛᱚ ᱦᱮᱸᱥᱮ ᱯᱷᱮᱠᱚ ᱦᱟᱴ ᱚᱱᱮ ᱚᱸᱰᱮ ᱜᱮᱞᱮ ᱮᱠᱷᱨᱤᱧ ᱠᱮᱫ ᱠᱚᱣᱟ ᱫᱚᱢᱮ ᱠᱚ ᱦᱟᱛᱟᱣ ᱠᱮᱫ ᱠᱚᱣᱟ ᱟᱨᱼᱼ
ᱡᱩᱫᱤ ᱡᱚᱢ ᱥᱟᱱᱟᱭᱮᱜ ᱯᱮ ᱠᱷᱟᱱᱡ ᱦᱤᱡᱩᱜ ᱯᱮ ᱟᱞᱮ ᱱᱚᱱᱛᱮ ᱡᱚᱢ ᱫᱚᱞᱮ ᱡᱚᱢ ᱦᱚᱪᱚᱯᱮ ᱜᱮᱭᱟ ᱪᱮᱫᱟᱜ ᱵᱟᱝ᱾ ᱟᱪᱪᱷᱟ᱾
ᱚᱻ ᱛᱟᱦᱞᱮ ᱨᱚᱦᱚᱭ ᱫᱚ ᱱᱤᱭᱟᱹ ᱨᱮᱜᱮ ᱛᱚ ᱫᱷᱩᱨᱟᱹᱜ ᱦᱩᱭᱩᱜᱼᱟ ᱱᱤᱭᱟᱹ ᱫᱟᱜ ᱨᱮᱜᱮ ᱛᱚ?
ᱦᱮᱸ ᱨᱚᱦᱚᱭ ᱫᱚ ᱟᱜ ᱠᱟᱫᱟᱭ ᱨᱚᱦᱚᱭ ᱫᱚᱞᱮ ᱫᱷᱩᱨᱟᱹᱜᱼᱟ ᱟᱫᱚ ᱦᱚᱸᱜᱼᱚᱭ, ᱦᱮᱸ ᱠᱟᱹᱴᱤᱡ ᱱᱟᱥᱮ ᱠᱟᱹᱴᱤᱡ ᱞᱮ ᱛᱟᱹᱜᱤ ᱛᱷᱟᱲ ᱮᱫᱟ ᱛᱚ ᱠᱟᱹᱴᱤᱡ ᱟᱸᱡᱮᱫ ᱧᱚᱜ ᱞᱮᱱ ᱜᱮ ᱵᱟᱝᱠᱷᱟᱱ ᱦᱟᱸᱜ᱾ ᱪᱤᱠᱟᱢ ᱥᱤᱭᱟ ᱤᱭᱟᱹ ᱫᱚ ᱵᱟᱝ ᱜᱚᱴᱟ ᱫᱟᱜ ᱛᱮ ᱟᱲᱮ ᱦᱚᱸᱭ ᱪᱮᱯᱮᱡ ᱟᱠᱟᱫ ᱫᱚᱭ ᱯᱩᱼᱼ ᱯᱮᱨᱟᱹ ᱟᱲᱮ ᱪᱩᱯᱤᱞ ᱪᱤᱯᱤᱞ ᱫᱟᱜ ᱠᱟᱹᱴᱤᱡ ᱠᱚᱯᱷᱚᱲ ᱦᱟᱱᱛᱮ ᱧᱚᱜ ᱟᱠᱟᱫᱟᱞᱮ ᱯᱮᱦᱟᱜ ᱫᱟᱜ ᱠᱚ ᱦᱩᱸ ᱦᱩᱸ ᱛᱟᱦᱞᱮ ᱟᱯᱚᱱ ᱛᱮ ᱨᱚᱦᱚᱭ ᱛᱤᱥᱚᱜ ᱯᱮ ᱨᱚᱦᱚᱭᱟ ᱛᱟᱦᱚᱞᱮ?
ᱟᱞᱮ ᱚᱱᱛᱮ ᱫᱚ ᱚᱱᱠᱟ ᱫᱚ ᱵᱟᱭ ᱫᱟᱜ ᱟᱠᱟᱫᱟ᱾ ᱤᱧ ᱠᱩᱞᱤ ᱠᱮᱫ ᱠᱚᱣᱟᱧ ᱡᱮ ᱚᱱᱠᱟ ᱫᱚ ᱵᱟᱝ, ᱵᱟᱭ ᱫᱟᱜ ᱟᱠᱟᱱᱟ ᱚᱱᱟᱚᱛ ᱠᱟᱛᱷᱟ ᱚᱱᱛᱮ ᱚᱱᱠᱟ ᱵᱟᱭ ᱫᱟᱜ ᱟᱠᱟᱫᱟ ᱚᱱᱛᱮ ᱫᱚᱠᱟ ᱟ ᱵᱟᱭ ᱫᱟᱜ ᱠᱟᱫᱟᱭ᱾
ᱦᱮᱸ
ᱞᱟᱹᱭᱮᱫᱟᱠᱚ ᱢᱤ ᱵᱴᱚ ᱴᱷᱚᱯ ᱮ ᱡᱨᱟ ᱟᱠᱟᱫᱟ᱾
ᱟᱪᱪᱷᱟ ᱟᱪᱪᱷᱟ ᱢᱤᱫ ᱵᱟᱨ ᱴᱷᱚᱯ?
ᱛᱮᱢᱚᱱ ᱛᱮᱢᱚᱱ ᱫᱚ ᱵᱟᱝ ᱵᱟᱭ ᱫᱟᱜ ᱟᱠᱟᱫᱟᱭ᱾ ᱡᱮ ᱨᱚᱦᱚᱭ ᱯᱩᱨᱟᱹᱜ ᱞᱮᱠᱟ ᱫᱚ᱾
ᱚᱱᱛᱮ
ᱟᱨ ᱮᱢᱱᱤ ᱛᱮᱜ ᱛᱚ ᱚᱱᱛᱮ ᱫᱚ ᱴᱚᱰᱟᱝ ᱦᱮᱸ ᱫᱟᱜ ᱵᱟᱝ ᱛᱤᱸᱜᱩᱱ ᱜᱮᱭᱟ᱾
ᱟᱪᱪᱷᱟ ᱟᱪᱪᱷᱟ᱾ ᱟᱞᱮ ᱚᱱᱛᱮ ᱫᱟᱜ ᱫᱚᱭ ᱫᱟᱜ ᱟᱠᱟᱫᱟ ᱫᱟᱜ ᱫᱚ ᱵᱟᱭ ᱫᱟᱜ ᱠᱟᱫᱟ ᱚᱱᱠᱟ ᱫᱚ ᱵᱟᱝ ᱜᱟᱱᱚᱜ-ᱟ᱾ ᱟᱹᱰᱤ ᱡᱳᱨ ᱜᱮ ᱫᱟᱜᱼᱼ
ᱟᱫᱚ ᱠᱤᱪᱷᱩ ᱫᱤᱱ ᱯᱚᱨ ᱱᱚᱭᱼᱼ ᱱᱚᱣᱟ ᱠᱚ ᱫᱟᱜ ᱛᱤᱸᱜᱩ ᱠᱟᱛᱮᱫ ᱛᱤᱸᱜᱩ ᱯᱚᱨ ᱜᱮ ᱦᱹᱟᱸᱼᱼ ᱫᱟᱜ ᱠᱚ ᱵᱷᱤᱡᱟᱹᱜ-ᱟ ᱛᱟᱨᱯᱚᱨᱮ ᱠᱚ ᱠᱷᱳᱲ ᱟᱸᱡᱮᱫ ᱧᱚᱜ ᱠᱟᱛᱮᱫ ᱥᱤ ᱞᱮᱠᱷᱟᱡ ᱜᱮᱼᱼ ᱵᱟᱝ
ᱦᱚᱭ ᱦᱚᱭ ᱦᱚᱭ ᱟᱫᱚ ᱟᱞᱮ ᱫᱚᱦᱟᱸ ᱴᱮᱠᱴᱟᱨ ᱛᱮᱞᱮ ᱥᱤᱭᱟ ᱛᱚ, ᱴᱮᱠᱴᱟᱨ ᱱᱟᱜ ᱮᱢ ᱤᱭᱟᱹ ᱠᱮᱜ-ᱟᱼᱼᱼ ᱟᱨ ᱮᱢ ᱥᱤ ᱠᱮᱫᱟ ᱠᱳᱱᱳ ᱥᱚᱢᱚᱥᱟ ᱜᱮ ᱵᱟᱹᱱᱩᱜ-ᱟ ᱾ ᱠᱟᱰᱟ ᱱᱟᱦᱮᱞ ᱛᱮᱫᱚ ᱱᱮᱛᱟᱨ ᱫᱚ ᱵᱟᱝᱞᱮ ᱥᱤᱮᱫᱟ ᱱᱮᱛᱟᱨ ᱡᱚᱛᱚ ᱠᱚ ᱤᱭᱟᱹᱼᱼᱼ ᱦᱟ ᱟᱹᱞᱤᱥ ᱱᱟ ᱠᱚ ᱚᱠᱚᱭ ᱫᱚ ᱩᱱ ᱜᱷᱟᱹᱲᱤᱡ ᱠᱟᱰᱟ ᱱᱟᱦᱮᱞᱼᱼᱼ ᱦᱩᱸ ᱠᱟᱰᱟ ᱱᱟᱦᱮᱞ ᱫᱚ ᱚᱠᱚᱭ ᱛᱤᱸᱜᱩ ᱛᱟᱜᱤ ᱛᱟᱜᱤᱭ ᱛᱟᱲᱟᱢ ᱠᱟᱜ-ᱟᱭ ᱾
ᱡᱮ ᱠᱟᱰᱟ ᱛᱮ ᱪᱷᱰ ᱠᱟᱰᱟ ᱛᱟᱭᱚᱢ ᱛᱟᱭᱚᱢᱛᱮ ᱩᱱᱟᱹᱜ ᱜᱷᱟᱹᱲᱤᱡᱼᱼ
ᱪᱮᱫ ᱮᱢ ᱞᱟᱹᱭ ᱮᱫᱟ ᱦᱮᱞᱳ
ᱪᱮᱫ ᱦᱮᱞᱳ
ᱦᱮᱸ ᱞᱟᱹᱭ ᱵᱮᱱ ᱞᱟᱹᱭ ᱵᱮᱱ ᱪᱮᱫ ᱮᱢ ᱞᱟᱹᱭ ᱢᱮ ᱦᱮᱸᱚᱢᱚᱢᱜ ᱠᱟᱱᱟ ᱞᱟᱹᱭ ᱢᱮ ᱾
ᱢᱮᱱᱫᱟᱹᱧ ᱤᱭᱟᱹ ᱱᱮᱛᱟᱨ ᱫᱚ ᱚᱠᱭᱟᱦᱚᱸ ᱩᱱᱟᱹᱜ ᱜᱟᱱ ᱫᱷᱳᱨᱡᱚ ᱵᱟᱹᱱᱩᱜ ᱟᱠᱟᱫᱟ ᱾ ᱡᱮ ᱠᱟᱰᱟ ᱛᱟᱭᱚᱢ ᱛᱟᱭᱚᱢ ᱛᱮ ᱩᱱᱟᱹᱜ ᱮ ᱟᱹᱪᱩᱨᱚᱜ ᱟᱭ ᱢᱮᱱᱛᱮ ᱾
ᱦᱩᱸ ᱚᱱᱟ ᱢᱟ ᱠᱟᱛᱷᱟ ᱠᱟᱱ ᱜᱮᱭᱟ ᱚᱠᱚᱭ ᱫᱚ ᱩᱱᱟ ᱜᱷᱟᱲᱤᱡ ᱫᱚᱼᱼᱼ
ᱟᱨ ᱦᱚᱸ ᱟᱨ ᱦᱮᱸ ᱞᱚᱥᱚᱫ ᱨᱮ ᱞᱚᱥᱚᱫ ᱨᱮ ᱛᱟᱲᱟᱢ ᱫᱚ ᱟᱹᱰᱤ ᱞᱟᱸᱜᱟ ᱜᱮ ᱵᱩᱡᱷᱟᱹᱜᱮᱼᱟ ᱥᱮ,
ᱦᱩ ᱛᱚ ᱟᱫᱚ? ᱟᱫᱚ ᱫᱚ ᱦᱟᱜ ᱦᱩᱸ ᱠᱟᱰᱟ ᱱᱟᱦᱮᱞ ᱫᱚᱼᱼ
ᱪᱮᱫ ᱞᱮᱠᱟ ᱦᱮᱸ ᱦᱮᱸ
ᱠᱟᱰᱟ ᱱᱟᱦᱮᱞ ᱡᱩᱫᱤ ᱞᱟᱦᱟᱛᱮ ᱞᱟᱦᱟᱛᱮᱱ ᱦᱚᱲᱟᱜ ᱡᱮᱢᱚᱱ ᱢᱤᱫᱴᱟᱝᱼᱼ ᱟᱡ ᱠᱟᱹᱜᱤ ᱨᱮᱱᱟᱜ ᱟᱹᱲᱤᱥ ᱥᱮ ᱞᱟᱸᱜᱟᱣ ᱩᱱᱟᱹᱜ ᱫᱚ ᱵᱟᱝ ᱛᱟᱦᱮᱸ ᱠᱟᱱ ᱛᱟᱠᱚᱣᱟ, ᱟᱨ ᱱᱮᱛᱟᱨ ᱫᱚᱼᱼ ᱠᱟᱹᱴᱤᱡ ᱵᱚᱱ ᱥᱩᱠᱤᱞ ᱥᱩᱠᱩᱜ ᱠᱟᱱᱟ ᱥᱮ ᱟᱫᱚ ᱾ ᱱᱮᱛᱟᱨ ᱫᱚ ᱜᱚᱴᱟᱜᱮ ᱚᱱᱟ ᱜᱟᱹᱰᱤ ᱠᱚ ᱦᱮᱡ ᱠᱟᱛᱮᱜ ᱫᱚ ᱠᱟᱰᱟ ᱱᱟᱦᱮᱞ ᱠᱚᱫᱚᱼᱼ ᱟᱫ ᱪᱟᱵᱟᱣ ᱠᱟᱫᱟ ᱾
ᱦᱮᱸ ᱱᱚᱣᱟ ᱫᱚ ᱥᱟᱹᱨᱤ ᱠᱟᱛᱷᱟ ᱟᱹᱰᱤ ᱡᱚᱛᱷᱟᱛ ᱠᱟᱛᱷᱟ, ᱟᱪᱪᱷᱟ ᱢᱮᱱᱮᱟᱢ ᱟᱯᱮ ᱚᱱᱛᱮ ᱫᱚ ᱛᱟᱦᱚᱞᱮᱼᱼ ᱦᱚ ᱪᱮᱫ ᱛᱮᱯᱮ ᱪᱟᱥ ᱜᱮᱭᱟ ᱾
ᱟᱞᱮ ᱚᱱᱛᱮ ᱵᱮᱥᱤ ᱜᱮ ᱛᱤᱱᱟᱹᱜ ᱠᱟᱰᱟ ᱱᱟᱦᱮᱞ ᱫᱚ ᱵᱟᱝᱠᱚ ᱤᱭᱟᱹᱭ ᱜᱮᱭᱟ ᱾ ᱡᱚᱛᱚ ᱜᱟᱹᱰᱤᱛᱮ ᱱᱮᱛᱟᱨ ᱫᱚ ᱟᱨᱚ ᱦᱟᱱᱮ ᱱᱟᱱᱟ ᱨᱚᱼᱼ ᱠᱚᱢ ᱦᱟᱱᱮ ᱨᱚᱠᱚᱢ ᱜᱟᱹᱰᱤ ᱦᱮᱜ ᱟᱠᱟᱱᱟ ᱤᱨᱚᱜᱼᱼ ᱜᱟᱹᱲᱤ ᱨᱚᱦᱚᱭ ᱜᱟᱹᱲᱤ ᱱᱮᱛᱟᱨ ᱫᱚᱼᱼ ᱠᱚᱱᱳ, ᱦᱚᱲ ᱨᱮᱱᱟᱜ ᱠᱚᱱᱳ ᱫᱚᱨᱠᱟᱨ ᱜᱮ ᱵᱟᱹᱱᱩᱜᱼᱟ ᱾ ᱦᱟᱱᱮ ᱦᱚᱲ ᱚᱠᱟᱨᱮᱢ ᱯᱟᱸᱡᱟ ᱵᱟᱲᱟ ᱠᱚᱣᱟ, ᱜᱟᱹᱰᱤ ᱦᱮᱡ ᱠᱟᱱᱟ ᱢᱟᱼᱼ
ᱟᱪᱪᱷᱟ ᱟᱪᱪᱷᱟ
ᱢᱤᱫ ᱥᱟᱣ ᱟᱫᱚ ᱠᱚ ᱯᱷᱟᱠᱟ ᱜᱚᱜ ᱠᱟᱜ ᱠᱟᱱᱟ ᱾
ᱦᱩᱸ
ᱠᱤᱱᱛᱩ, ᱚᱱᱟ ᱠᱚᱫᱚᱼᱼ ᱦᱚᱭᱛᱚ ᱥᱤ ᱞᱚᱥᱚᱫ ᱫᱚ ᱦᱩᱭ ᱮᱱᱟ ᱜᱟᱹᱰᱤ ᱛᱮ ᱾ ᱠᱤᱱᱛᱩ ᱦᱟᱱᱮ ᱡᱟᱦᱟᱸ ᱵᱚᱱ ᱦᱟᱱᱮ ᱦᱩᱲᱩ ᱠᱚᱵᱩᱱ ᱤᱨ ᱦᱚᱪᱚ ᱭᱮᱫᱟ,
ᱩᱸ
ᱚᱱᱟ ᱠᱚᱫᱚ ᱠᱩ ᱱᱚᱥᱴᱚᱜ ᱠᱟᱱᱟ ᱟᱨ ᱛᱟᱨᱯᱚᱨᱮ ᱚᱱᱟ ᱠᱚ ᱫᱷᱚᱨᱟᱣᱟᱜ ᱠᱟᱱᱟ ᱾ ᱚᱱᱟ ᱫᱚ ᱵᱟᱹᱲᱤᱡᱚᱜ ᱠᱟᱱᱟ ᱛᱚ, ᱜᱟᱹᱲᱤᱡᱚᱜ ᱠᱟᱱᱟ ᱛᱚᱼᱼ ᱚᱱᱟ ᱥᱟᱨ ᱨᱮᱦᱚᱸ ᱵᱟᱝ ᱦᱚᱭ ᱥᱟᱨ ᱨᱮᱦᱚᱸ ᱵᱟᱝ ᱞᱟᱜᱟᱣ ᱞᱮᱱᱟ ᱾
ᱦᱩᱸ ᱦᱩᱸ
ᱫᱩᱦᱟᱹᱣ ᱦᱚ ᱫᱚᱢᱮ ᱪᱷᱩᱨᱤᱼᱼ ᱱᱟ
ᱦᱮᱸ ᱦᱮᱸ ᱮᱠᱟᱞ ᱮᱠᱟᱞ ᱱᱚᱣᱟ ᱫᱚ ᱥᱟᱹᱨᱤ ᱠᱟᱛᱷᱟᱢ ᱞᱟᱹᱭ ᱠᱟᱫᱟ ᱢᱮᱰᱟᱢ ᱟᱪᱪᱷᱟ ᱛᱟᱦᱚᱞᱮᱼᱼ ᱱᱤᱭᱟᱹ ᱜᱷᱟᱹᱲᱤ ᱫᱚ ᱟᱯᱮ ᱫᱚ ᱛᱟᱦᱚᱞᱮ ᱚᱝᱠᱟ ᱯᱮ ᱤᱭᱟᱹᱭᱮᱜᱼᱟ ᱵᱟᱝ? ᱟᱞᱤᱧ ᱫᱚ ᱛᱟᱦᱚᱞᱮ ᱢᱮᱵᱟᱢ ᱡᱚᱢᱼᱧᱩ ᱠᱚᱫᱚ ᱛᱤᱨᱮ ᱦᱳᱭᱳᱜᱼᱟ ᱟᱯᱮ ᱚᱱᱛᱮ ᱫᱚ
ᱟᱪᱪᱷᱟ ᱢᱮᱰᱟᱢ ᱟ ᱟᱹᱰᱤ ᱱᱟᱯᱟᱭᱤᱧ ᱵᱩᱡᱷᱟᱹᱣ ᱠᱮᱫᱟ ᱟᱢ ᱥᱟᱶ ᱨᱚᱲ ᱠᱟᱛᱮᱜᱼᱼ ᱚᱠᱛᱚ ᱦᱳᱭᱱᱟ ᱢᱮᱰᱟᱢ ᱥᱮ ᱪᱮᱫ?